ᱦᱮᱸ ᱜᱚᱝᱠᱮ ᱠᱟᱹᱱᱟᱹᱧ ᱟᱫᱚ
ᱦᱮᱸ ᱜᱚᱝᱠᱮ ᱟᱸᱡᱚᱢᱚᱜ ᱠᱟᱱᱟ ᱨᱚᱲ ᱟᱫᱚ ᱜᱚᱝᱠᱮ ᱪᱮᱫ ᱱᱟᱯᱟᱭ ᱵᱟᱲᱟ ᱜᱮ
ᱦᱮᱸ ᱜᱚᱝᱠᱮ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱢᱮᱱᱟᱜ ᱵᱤᱱᱟ
ᱦᱚᱭᱛᱚ ᱟᱹᱞᱤᱧ ᱦᱚᱸ ᱱᱟᱯᱟᱭ ᱵᱟᱲᱟ ᱜᱮ ᱟᱫᱚ ᱫᱟᱠᱟ ᱠᱚ ᱡᱚᱢ ᱵᱟᱲᱟ ᱦᱩᱭᱱᱟ
ᱦᱮᱸ ᱜᱚᱢᱠᱮ ᱱᱚᱜᱼᱚᱭ ᱡᱚᱢ ᱵᱟᱲᱟ ᱠᱟᱛᱮᱫ ᱞᱤᱧ ᱫᱩᱲᱩᱵ ᱡᱤᱨᱟᱹᱣ ᱠᱟᱱᱟ ᱪᱦᱟᱛ ᱥᱮᱫ ᱟᱵᱮᱱᱟᱜ ᱜᱚᱢᱠᱮ
ᱟᱹᱞᱤᱧ ᱫᱚ ᱜᱚᱝᱠᱮ ᱟᱹᱣᱨᱤ ᱱᱤᱛᱦᱚᱸ ᱫᱮᱨᱤᱧᱚᱜ ᱜᱮᱛᱟ
ᱠᱟᱹᱢᱤ ᱪᱮᱫ ᱠᱚ ᱪᱟᱞᱟᱣ ᱦᱩᱭ ᱵᱟᱲᱟᱜ ᱠᱟᱱᱟ
ᱦᱚᱸ ᱜᱚᱝᱠᱮ ᱠᱟᱹᱢᱤ ᱫᱚ ᱱᱮᱛᱚᱜ ᱫᱚ ᱵᱚᱱᱫᱚ ᱦᱟᱛᱟᱲ ᱠᱟᱱᱟ ᱜᱚᱢᱠᱮ ᱫᱟᱜ ᱠᱷᱟᱹᱛᱤᱨ ᱛᱮ ᱟᱫᱚ ᱚᱲᱟᱜ ᱮᱫᱚᱢ ᱚᱱᱟ ᱵᱟᱹᱫ ᱥᱮᱡ ᱪᱟᱞᱟᱜ ᱦᱩᱭᱩᱜ ᱠᱟᱱᱟ ᱦᱩᱲᱩ ᱤᱭᱟᱹ ᱢᱟᱱᱮ ᱯᱤᱸᱰᱷᱟᱹ ᱠᱚ ᱛᱚᱞ ᱵᱟᱲᱟᱭ ᱟᱹᱞᱤ ᱠᱚ ᱪᱷᱟᱴᱟᱣ ᱠᱚ ᱚᱱᱟ ᱠᱚᱜᱮ ᱤᱝᱠᱟᱹ ᱟᱠᱷᱟᱡ ᱫᱚ ᱚᱱᱠᱟ ᱠᱟᱹᱢᱤ ᱛᱮᱫ ᱫᱚ ᱵᱚᱱᱫᱚ ᱦᱟᱛᱟᱲ ᱠᱟᱱ ᱛᱟᱹᱞᱤᱧᱟ ᱜᱚᱝᱠᱮ ᱟᱵᱮᱱᱟᱜ
ᱟᱫᱚ ᱜᱚᱝᱠᱮ ᱦᱚᱸᱜᱚᱭ ᱯᱟᱴ ᱞᱤᱧ ᱜᱮᱫ ᱮᱫᱟ ᱟᱹᱞᱤᱧ ᱫᱚ
ᱚ ᱜᱚᱢᱠᱮ ᱯᱟᱠᱯᱮ ᱤᱭᱟᱹ ᱞᱮᱫᱟ ᱥᱮ ᱜᱚᱢᱠᱮ ᱨᱚᱦᱚᱭ ᱞᱮᱫᱟ ᱯᱮ
ᱦᱟᱹᱭ ᱦᱟᱹᱭ ᱦᱟᱹᱭ ᱜᱚᱢᱮ ᱯᱟᱴ ᱠᱚᱞᱮ ᱮᱨ ᱵᱟᱲᱟ ᱞᱮᱫᱟ ᱟᱨ ᱟᱯᱮ
ᱦᱮᱸ ᱛᱟᱦᱚᱞᱮ ᱯᱮ ᱤᱭᱟᱹ ᱥᱟᱞᱟ ᱥᱟᱹᱛ ᱠᱮᱫᱟ ᱜᱚᱝᱠᱮ
ᱟᱸ
ᱢᱟᱱᱮ ᱯᱟᱴ ᱯᱮ ᱥᱟᱞᱟ ᱠᱮᱫᱟ ᱥᱮ ᱵᱟᱯᱮ ᱥᱟᱞᱟ
ᱟᱹᱣᱨᱤ ᱟᱹᱣᱨᱤ ᱵᱟᱞᱮ ᱡᱚᱵᱮ ᱟᱠᱟᱣᱫᱟ ᱜᱚᱝᱠᱮ
ᱵᱟᱯᱮ ᱡᱚᱵᱮ ᱣᱟᱠᱟᱜᱼᱟ ᱠᱷᱟᱞᱤ ᱯᱮ ᱢᱟᱜ ᱠᱟᱛᱮ ᱢᱟᱜ ᱢᱟᱜ ᱵᱷᱤᱸᱫᱟᱹᱲ ᱠᱟᱜᱼᱟ ᱯᱮ ᱵᱟᱝ
ᱦᱚᱭ ᱢᱟᱜ ᱵᱤᱫᱟᱹᱲ ᱛᱮ ᱰᱷᱤᱯᱤ ᱵᱟᱲᱟᱣ ᱠᱟᱫᱟᱞᱮ᱾
ᱦᱳᱭ ᱦᱳᱭ ᱦᱳᱭ, ᱛᱚ ᱟᱯᱮ ᱥᱮᱫ ᱫᱚ ᱜᱚᱝᱠᱮ ᱛᱟᱦᱚᱞᱮ ᱵᱟᱹᱲᱛᱤ ᱠᱤ ᱯᱟᱴ ᱜᱮᱠᱚ ᱨᱚᱦᱚᱭ ᱵᱟᱲᱟᱭᱟ ᱥᱮ ᱪᱮᱫ ᱞᱮᱠᱟ?
ᱵᱟᱝ ᱵᱟᱝ ᱦᱩᱲᱩ ᱦᱚᱸᱠᱚ ᱨᱚᱦᱚᱭ ᱜᱚᱝᱠᱮ᱾ ᱯᱷᱟᱸᱠᱟ ᱡᱩᱢᱤ ᱨᱮᱫᱚ ᱦᱩᱲᱩ ᱟᱨ ᱵᱟᱝᱠᱷᱟᱡ ᱚᱠᱟ ᱠᱚᱨᱮ ᱯᱟᱸᱴ ᱠᱚ ᱯᱟᱴ ᱫᱚᱠᱚ ᱮᱨ ᱟᱠᱟᱫᱟ, ᱢᱟᱱᱮ ᱚᱲᱟᱜ ᱚᱲᱟᱜ
ᱦᱩᱸ᱾ ᱦᱮᱸ ᱦᱮᱸ ᱦᱮᱸ, ᱟᱞᱮ ᱥᱮᱫ ᱫᱚ ᱯᱟᱴ ᱫᱚ ᱵᱟ ᱞᱮ ᱧᱮᱞ ᱵᱟᱲᱟᱣ ᱟᱠᱟᱫ ᱥᱮ ᱚᱱᱟᱛᱮᱞᱤᱧ ᱠᱩᱞᱤ ᱧᱚᱜ ᱠᱮᱫ ᱵᱤᱱᱟ ᱱᱟᱥᱮᱭᱟᱜ,
ᱟᱨᱠᱤ ᱯᱟᱴ ᱚᱲᱟᱜ ᱚᱲᱟᱜ ᱫᱚᱞᱤᱧ ᱧᱟᱢ ᱜᱮᱭᱟ, ᱢᱟᱱᱮ ᱚᱱᱮ ᱡᱟᱹᱲᱤ ᱠᱷᱟᱹᱛᱤᱨ ᱜᱚᱝᱠᱮ ᱴᱷᱮᱠᱟᱣ ᱵᱟᱲᱟᱭ ᱞᱟᱜᱤᱫ᱾
ᱦᱮᱸ ᱦᱮᱸ, ᱦᱳᱭ ᱦᱳᱭ ᱦᱳᱭ, ᱟᱫᱚ ᱢᱤᱫ ᱜᱷᱟᱹᱲᱤᱡ ᱫᱚᱭ ᱫᱟᱸᱜᱟᱜ ᱜᱮᱭᱟ ᱪᱩᱞᱟᱹ ᱵᱩᱥᱟᱹᱜ ᱨᱮᱦᱚᱸ, ᱟᱞᱮ ᱥᱮᱫ ᱢᱟ, ᱟᱞᱮ ᱥᱮᱫ ᱢᱟ ᱜᱚᱝᱠᱮ ᱡᱟᱹᱲᱤ ᱠᱚᱢᱟ ᱠᱤᱨᱤᱧ ᱛᱮᱦᱚᱸ ᱵᱟᱠᱚ ᱧᱟᱢᱮᱫ ᱠᱟᱱ᱾
ᱟᱹᱰᱤ ᱫᱟᱢ
ᱦᱩᱸ ᱦᱩᱸ᱾
ᱟᱪᱪᱷᱟ ᱜᱚᱝᱠᱮ ᱟᱵᱮᱱ ᱫᱚ ᱠᱤ ᱴᱮᱥᱚᱱ ᱯᱟᱥᱟ ᱨᱮᱜᱮ ᱢᱮᱱᱟᱜ ᱵᱮᱱᱟ ᱥᱮ ᱪᱮᱫ?
ᱮ ᱜᱚᱝᱠᱮ, ᱢᱟᱱᱮ ᱥᱟᱭᱤᱰ ᱮᱱᱟ ᱞᱤᱧ ᱜᱚᱝᱠᱮ ᱾
ᱵᱟᱝ ᱟᱨᱠᱤ ᱢᱮᱱᱫᱟᱞᱤᱧ ᱤᱥᱴᱮᱥᱚᱱ ᱯᱷᱮᱰ ᱨᱮᱜᱮ ᱵᱮᱱ ᱛᱟᱦᱮᱸᱱ ᱠᱟᱱᱟ ᱥᱮ ᱪᱮᱫ᱾ ᱦᱮᱞᱳᱣ᱾
ᱟᱞᱤᱧ ᱫᱚ ᱦᱚᱸᱜ-ᱚᱭ ᱤᱭᱟᱹ ᱨᱮᱞᱤᱧ ᱛᱟᱦᱮᱸᱱᱟ, ᱦᱮᱸ ᱜᱚᱝᱠᱮ ᱤᱧᱟᱹᱜ ᱨᱚᱲ ᱵᱮᱱ ᱟᱸᱡᱚᱢᱮᱫᱟ ᱥᱮ ᱵᱟᱝ?
ᱦᱮᱸ ᱦᱮᱸ ᱟᱸᱡᱚᱢᱮᱫ ᱠᱟᱱ ᱜᱮᱭᱟᱞᱤᱧ ᱜᱚᱝᱠᱮ, ᱟᱵᱤᱱ ᱫᱚ ᱪᱮᱫ ᱤᱥᱴᱮᱥᱚᱱ ᱯᱷᱮᱰ ᱨᱮᱜᱮ ᱵᱮᱱ ᱛᱟᱦᱮᱸᱱ ᱠᱟᱱᱟ?
ᱵᱟᱝ ᱵᱟᱝ ᱜᱚᱝᱠᱮ ᱮᱥᱴᱮᱥᱚᱱ ᱯᱷᱮᱰ ᱨᱮᱫᱚ ᱵᱟᱞᱤᱧ ᱛᱟᱦᱮᱸᱱ ᱜᱮᱭᱟ ᱟᱞᱤᱧ ᱫᱚ᱾ ᱥᱮ ᱵᱟᱦᱨᱮ ᱥᱮᱫ ᱞᱤᱧ ᱛᱟᱦᱮᱸᱱᱟ᱾
ᱚ ᱵᱟᱨᱦᱮ ᱫᱤᱥᱚᱢ ᱵᱮᱱ ᱪᱟᱞᱟᱣ ᱟᱠᱟᱱᱟ ᱥᱮ ᱪᱮᱫ?
ᱵᱟᱨᱦᱮ ᱫᱤᱥᱚᱢ ᱫᱚ ᱪᱮᱜᱠᱟᱧ ᱞᱟᱹᱭᱟ ᱢᱟᱱᱮ ᱥᱴᱮᱥᱚᱱ ᱯᱷᱮᱰ ᱨᱮ ᱫᱚ ᱵᱟᱝ ᱜᱚᱝᱠᱮ ᱟᱞᱮ ᱫᱚ ᱟᱛᱩ ᱟᱛᱳ ᱥᱚᱦᱚᱨ ᱠᱚᱨᱮ, ᱟᱛᱩ ᱠᱚᱨᱮ ᱚᱲᱟᱜ ᱛᱟᱞᱮ ᱛᱚ ᱟᱫᱚ ᱤᱥᱴᱮᱥᱚᱱ ᱠᱚ ᱫᱚ ᱵᱟᱦᱨᱮ ᱫᱚ ᱚᱲᱟᱜ ᱫᱚ ᱚᱲᱟᱜ ᱨᱮᱜᱮ ᱢᱮᱱᱟᱜ ᱞᱤᱧᱟᱹ᱾ ᱟᱫᱚ ᱦᱚᱸᱜ-ᱚᱭ ᱪᱟᱥ ᱠᱷᱟᱹᱛᱤᱨ ᱛᱮᱞᱤᱧ ᱦᱮᱡ ᱠᱟᱱᱟ᱾
ᱦᱚᱸᱻ ᱢᱟᱱᱮ ᱟᱹᱞᱤᱧ ᱟᱸᱡᱚᱢ ᱠᱮᱫᱟ ᱛᱚ ᱜᱚᱝᱠᱮ ᱨᱮᱞ ᱚᱱᱟ ᱴᱨᱮᱱ ᱨᱮᱱᱟᱜ ᱥᱟᱰᱮ,
ᱢᱟᱱᱮ ᱚᱝᱠᱟ ᱟᱛᱩ ᱨᱮ ᱱᱟᱥᱮᱭᱟᱜ ᱜᱚᱝᱠᱮ ᱱᱟᱥᱮ ᱚᱱᱟ ᱫᱚ ᱟᱹᱞᱤᱧᱟᱜ ᱵᱷᱩᱞ ᱜᱚᱝᱠᱮ ᱚᱱᱟ ᱫᱚ ᱟᱹᱛᱩ ᱨᱮᱱ ᱥᱮ ᱠᱳᱱᱳ ᱠᱚ ᱚᱱᱟ ᱫᱷᱩᱯ ᱥᱩᱱᱫᱟᱹ ᱠᱚ ᱮᱢᱟᱜ ᱠᱟᱱᱟ ᱥᱮ ᱚᱱᱟᱜᱮ ᱱᱟᱥᱮᱭᱟᱜ ᱵᱮᱱ ᱟᱸᱡᱚᱢ ᱠᱮᱫᱟ ᱯᱟᱥᱮᱡ᱾
ᱚᱻ ᱟᱪᱪᱷᱟ ᱚ ᱦᱚᱸ ᱦᱮᱸ ᱡᱮᱴᱟ ᱥᱚᱝᱠᱚᱱᱛᱮ ᱵᱟᱝ ᱜᱚᱝᱠᱮ?
ᱦᱳᱭ ᱦᱳᱭ ᱜᱚᱝᱠᱮ ᱚᱱᱟ ᱫᱚ ᱥᱟᱭᱤᱰ ᱮᱱᱟ ᱞᱤᱧ , ᱜᱚᱝᱠᱮ ᱱᱤᱛᱚᱜ ᱵᱮᱱ ᱟᱸᱡᱚᱢᱮᱫᱟ ᱠᱤ ᱚᱝᱠᱟ ᱡᱟᱦᱟᱸᱱᱟᱜ?
ᱵᱟᱝ ᱵᱟᱝ ᱵᱟᱝ ᱵᱟᱝ᱾
ᱟᱹᱰᱤ ᱱᱟᱯᱟᱭ ᱟᱹᱰᱤ ᱱᱟᱯᱟᱭ ᱱᱮᱛᱚᱜ ᱵᱟᱝ ᱟᱸᱡᱚᱢᱚᱜ ᱚ ᱦᱚᱸ ᱦᱚᱸ ᱦᱚᱸ ᱦᱳᱭ ᱦᱳᱭ᱾ ᱵᱟᱝ ᱵᱟᱝ ᱵᱟᱝ ᱥᱴᱮᱱ ᱠᱚᱨᱮ ᱫᱚ ᱵᱟᱝ᱾ ᱛᱟᱦᱚᱞᱮ ᱦᱮᱸ ᱜᱚᱝᱠᱮ ᱛᱟᱦᱚᱞᱮ ᱟᱯᱮ ᱥᱮᱫ ᱫᱚ, ᱦᱮᱸ ᱜᱚᱝᱠᱮ ᱞᱟᱹᱭ ᱢᱮ᱾
ᱯᱟᱲᱦᱟᱜ ᱠᱚᱫᱚ ᱵᱮᱱ ᱠᱚᱢᱯᱞᱤᱴ ᱠᱮᱫᱟ?
ᱦᱮᱸ ᱜᱚᱝᱠᱮ ᱯᱟᱲᱦᱟᱜ ᱠᱚᱞᱤᱧ ᱠᱚᱢᱯᱞᱤᱴ ᱠᱟᱜ ᱛᱮ ᱦᱚᱸᱜ-ᱚᱭ ᱵᱟᱦᱨᱮ ᱠᱟᱹᱢᱤᱞᱤᱧ ᱠᱟᱱᱟ᱾ ᱯᱟᱲᱦᱟᱣ ᱢᱟᱞᱤᱧ ᱯᱟᱲᱟᱭᱮᱱ, ᱟᱫᱚ ᱪᱮᱫ ᱦᱚᱸ ᱵᱟᱝ ᱦᱩᱭ ᱞᱮᱱ ᱛᱮ ᱦᱚᱸᱜ-ᱚᱭ ᱱᱤᱛᱚᱜ ᱞᱤᱧ ᱵᱟᱦᱨᱮ ᱠᱟᱹᱢᱤ ᱜᱮᱞᱤᱧ ᱩᱴᱷᱟᱹᱣ ᱠᱟᱱᱟ ᱟᱨ ᱪᱮᱫ ᱵᱮᱱ ᱪᱤ ᱛᱮ ᱟᱨ ᱯᱟᱲᱦᱟᱣ ᱠᱟᱛᱮ ᱡᱚᱫᱤ ᱵᱟᱝ ᱚᱝᱠᱟ ᱪᱮᱫᱦᱚᱸ
ᱦᱳᱭ ᱦᱳᱭ᱾
ᱟᱵᱮᱱ ᱫᱚ ᱜᱚᱝᱠᱮ?
ᱦᱚᱭᱛᱳ ᱟᱹᱞᱤᱧ ᱦᱚᱸ ᱦᱚᱸᱜ-ᱚᱭ ᱟᱵᱮᱱ ᱞᱮᱠᱟ ᱜᱮ ᱥᱮᱢ᱾
ᱚᱸᱻ᱾
ᱟᱪᱪᱷᱟ ᱜᱚᱝᱠᱮ ᱟᱯᱮ ᱥᱮᱫ ᱫᱚ ᱪᱮᱫ ᱟᱹᱞᱤᱧ ᱫᱚ ᱜᱚᱝᱠᱮ ᱜᱨᱮᱡᱩᱭᱮᱥᱚᱱ ᱞᱤᱧ ᱠᱚᱢᱯᱞᱤᱴ ᱟᱠᱟᱫᱟ ᱟᱨ ᱟᱵᱮᱱ?
ᱟᱞᱤᱧ ᱦᱚᱸ ᱟᱞᱤᱧ ᱦᱚᱸ ᱜᱚᱝᱠᱮ ᱥᱮᱢ ᱜᱮ᱾ ᱜᱚᱝᱠᱮ ᱪᱮᱫ ᱵᱤᱱ ᱞᱟᱹᱭᱮᱫ ᱠᱟᱱ ᱛᱟᱦᱮᱱᱟ ᱞᱟᱹᱭ ᱵᱤᱱ᱾